ᱛᱚ
ᱦᱮᱞᱳ ᱾
ᱦᱮᱸ ᱦᱮᱞᱳ ᱜᱚᱝᱠᱮ ᱨᱚᱲ ᱟᱸᱡᱚᱢᱚᱜ ᱠᱟᱱ ᱛᱟᱹᱞᱤᱧᱟ? ᱦᱮ ᱡᱚᱦᱟᱨ ᱜᱮ ᱜᱚᱝᱠᱮ ᱾ ᱦᱮᱸ ᱡᱚᱦᱟᱨ ᱜᱮ ᱡᱚᱦᱟᱨ ᱜᱮ ᱾
ᱩᱸ ᱟᱹᱞᱤᱧᱟᱜ ᱨᱚᱲ ᱟᱸ ᱯᱷᱟᱨᱪᱟ ᱥᱟᱹᱦᱤᱡ ᱜᱮ ᱟᱸᱡᱚᱢᱚᱜ ᱠᱟᱱ ᱠᱟᱱᱟ ᱛᱚ?
ᱦᱮᱸ ᱜᱚᱝᱠᱮ ᱴᱷᱤᱠ ᱜᱮ ᱟᱸᱡᱚᱢᱚᱜ ᱠᱟᱱ ᱛᱟᱵᱤᱱᱟ ᱾
ᱟᱵᱤᱱᱟᱜ ᱦᱚᱸ ᱯᱷᱟᱨᱪᱟ ᱜᱮ ᱟᱸᱡᱚᱢᱚᱜ ᱠᱟᱱ ᱛᱟᱵᱤᱱᱟ ᱜᱚᱝᱠᱮ ᱾
ᱟᱪᱪᱷᱟ ᱴᱷᱤᱠ ᱜᱮᱭᱟ, ᱚᱸ ᱟᱨ ᱢᱮᱱ ᱫᱟᱞᱤᱧ ᱜᱚᱝᱠᱮ ᱪᱮᱫ ᱵᱤᱱ ᱪᱤᱠᱟᱹ ᱵᱟᱲᱟᱭ ᱫᱟ ᱱᱮᱛᱚᱜ ᱫᱚ ᱚᱲᱟᱜ ᱨᱮ?
ᱱᱤᱛᱚᱜ ᱫᱚ ᱦᱟᱸᱜ ᱟᱸ ᱛᱮᱹᱦᱮᱧ ᱫᱚ ᱦᱟᱸᱜ, ᱚᱲᱟᱜ ᱠᱚᱨᱮᱜᱮ ᱢᱮᱱᱟᱜ ᱞᱤᱧᱟ ᱾ ᱟᱨ ᱠᱤᱪᱷᱩ ᱫᱤᱱ ᱢᱟᱲᱟᱝ ᱫᱚ ᱦᱟᱸᱜ ᱪᱟᱵᱟ ᱪᱟᱥᱵᱟᱥ ᱠᱟᱹᱢᱤ ᱨᱮ ᱪᱷᱩᱴᱟᱹᱣ ᱦᱩᱭ ᱞᱮᱱᱟ᱾
ᱟᱪᱪᱷᱟ
ᱟᱨ ᱟᱹᱵᱤᱱ ᱜᱮ ᱪᱮᱜ ᱠᱚᱵᱤᱱ ᱪᱤᱠᱟᱹ ᱠᱮᱫᱟ ᱠᱟᱹᱴᱤᱡ ᱞᱟᱹᱭ ᱵᱤᱱ?
ᱦᱮᱸ ᱟᱹᱞᱤᱧ ᱫᱚ ᱚᱲᱟᱜ ᱨᱮᱜᱮ ᱱᱤᱛᱚᱜ ᱫᱚ ᱢᱮᱱᱟᱜ ᱠᱟᱜ ᱞᱤᱧᱲ ᱦᱟᱸᱜ ᱢᱮᱱᱠᱷᱟᱱ ᱪᱟᱥ ᱠᱟᱹᱢᱤ ᱫᱚ ᱱᱚᱜᱼᱚᱭ ᱮᱸ ᱮᱛᱚᱦᱚᱵ ᱦᱮᱜ ᱠᱟᱱ ᱛᱟᱞᱮᱭᱟ ᱦᱟᱸᱜ ᱱᱚᱜᱼᱚᱭ ᱛᱚᱞᱟ ᱠᱚᱞᱮ ᱜᱤᱲᱤ ᱵᱟᱲᱟ ᱠᱟᱫᱟ ᱟᱨ ᱚᱠᱚᱭ ᱠᱚᱣᱟᱜ ᱛᱚᱞᱟ ᱠᱚ ᱦᱟᱨᱟ ᱦᱩᱭᱮᱱ ᱠᱷᱟᱱ ᱩᱱᱠᱩ ᱠᱚᱫᱚ ᱠᱚ ᱮᱛᱚᱦᱚᱵ ᱜᱚᱫᱟ ᱨᱚᱦᱚᱭ ᱠᱟᱹᱢᱤ ᱫᱚ ᱟᱞᱮᱭᱟᱜ ᱫᱚ ᱱᱟᱦᱟᱜ ᱟᱹᱣᱨᱤ ᱟᱨᱟᱢᱵᱷᱚᱜᱼᱟ ᱦᱟᱸᱜ᱾
ᱟᱪᱪᱷᱟ
ᱦᱮᱸ ᱛᱚᱞᱟ ᱠᱚᱦᱚᱸ ᱠᱟᱹᱴᱤᱡ ᱧᱚᱜ ᱜᱮᱭᱟ ᱛᱚ᱾
ᱦᱳᱭ ᱦᱳᱭ ᱦᱮᱸ ᱟᱫᱚ ᱯᱚᱨᱮᱛᱮ ᱛᱚᱞᱟ ᱜᱤᱲᱤ ᱠᱟᱜ ᱞᱮᱠᱷᱟᱡ ᱫᱚ ᱯᱚᱨᱮᱜ ᱜᱮᱭᱟ ᱟᱨ ᱡᱟᱦᱟᱸᱭ ᱢᱟᱲᱟᱝ ᱛᱮᱠᱚ ᱛᱚᱞᱟ ᱠᱚ ᱜᱤᱰᱤᱭ ᱠᱟᱫᱟ ᱩᱝᱠᱩᱣᱟᱜ ᱫᱚ ᱢᱟᱲᱟᱝ ᱜᱮ᱾
ᱦᱳᱭ ᱟᱫᱚ ᱟᱯᱮ ᱫᱚ ᱪᱟᱥ ᱠᱟᱹᱢᱤ ᱠᱚᱫᱚ ᱯᱮ ᱥᱟᱹᱫ ᱠᱟᱫᱟ?
ᱪᱮᱜ ᱵᱤᱱ ᱞᱟᱹᱭ ᱠᱮᱫᱟ ᱜᱚᱝᱠᱮ?
ᱢᱮᱱᱫᱟᱞᱤᱧ ᱟᱯᱮ ᱫᱚ ᱛᱟᱦᱞᱮ ᱪᱟᱥ ᱠᱟᱹᱢᱤ ᱠᱚᱫᱚ ᱯᱮ ᱥᱟᱹᱫ ᱠᱮᱫᱟ?
ᱮᱸ ᱵᱟᱝ ᱜᱚᱝᱠᱮ ᱥᱟᱹᱛ ᱫᱚ ᱵᱟᱞᱮ ᱥᱟᱹᱛ ᱠᱟᱫᱟ ᱟᱨ ᱠᱤᱪᱷᱩ ᱜᱟᱱ ᱢᱮᱱᱟᱜ ᱜᱮᱭᱟ᱾ ᱟᱸ ᱵᱟᱹᱭᱦᱟᱹᱲ ᱠᱷᱮᱛ ᱠᱚᱫᱚ ᱦᱩᱭ ᱠᱟᱱᱟ ᱟᱸ ᱡᱚᱛᱚ ᱞᱮᱠᱟᱜᱮ ᱟᱨ ᱵᱟᱹᱫᱽ ᱠᱷᱮᱛ ᱠᱚᱫᱚ ᱦᱟᱸᱜ ᱟᱸ ᱫᱟᱜ ᱡᱟᱹᱲᱤ ᱞᱮᱱᱠᱷᱟᱱ ᱜᱮ ᱦᱟᱸᱜ ᱟᱸ ᱨᱚᱦᱚᱭᱟᱞᱮ ᱚᱱᱟ ᱦᱚᱸ ᱟᱫᱚ ᱱᱤᱛ ᱫᱚᱦᱟᱸᱜ ᱥᱮ ᱛᱤᱦᱤᱧ ᱜᱟᱯᱟ ᱫᱚ ᱦᱟᱸᱜ ᱟᱭᱨᱤ ᱫᱟᱜ ᱛᱮ ᱦᱟᱸᱜ ᱟᱸ ᱠᱷᱮᱛ ᱠᱚᱫᱚ ᱦᱟᱸᱜ ᱵᱟᱝ ᱫᱟᱜ ᱠᱟᱱᱟ᱾
ᱟᱪᱪᱷᱟ ᱦᱮᱸ ᱜᱚᱝᱠᱮ ᱟᱞᱮᱥᱮᱫ ᱫᱚ ᱱᱚᱜᱼᱚᱭ ᱮᱸ ᱦᱚᱞᱟ ᱥᱮ ᱛᱮᱦᱮᱧ ᱫᱚ ᱦᱟᱜ ᱮ ᱥᱤᱛᱩᱝ ᱠᱟᱫᱟ ᱦᱟᱸᱜ ᱫᱟᱜ ᱫᱚ ᱵᱟᱭ ᱫᱟᱜ ᱮᱫᱟ᱾ ᱟᱪᱪᱷᱟ ᱦᱚᱭ
ᱜᱚᱝᱠᱮ ᱞᱟᱹᱭᱮᱜ ᱛᱟᱦᱮᱱᱟᱞᱤᱧ ᱮᱸ ᱢᱤᱫᱴᱟᱝ ᱥᱟᱛᱟᱢ ᱤᱫᱤ ᱠᱟᱛᱮᱜ ᱡᱩᱫᱤ ᱞᱟᱝ ᱨᱚᱯᱚᱲ ᱞᱮᱱᱠᱟᱱ ᱮᱸ ᱵᱟᱝ ᱜᱟᱱ ᱠᱚᱜ ᱛᱮ?
ᱦᱮᱸ ᱜᱟᱱ ᱠᱚᱜ ᱜᱮᱭᱟ ᱮᱸ ᱪᱮᱫ ᱛᱮ ᱥᱟᱛᱟᱢ ᱫᱤᱭᱮ ᱛᱮᱞᱟᱝ ᱨᱚᱯᱚᱲᱟ ᱛᱟᱦᱞᱮ ᱜᱚᱝᱠᱮ?
ᱚ ᱮᱸ ᱞᱟᱹᱭᱫᱟᱹᱧ ᱜᱚᱝᱠᱮ ᱟᱵᱤᱱᱟᱜ ᱯᱚᱱᱚᱛ ᱫᱚ? ᱚᱸ ᱪᱮᱜ ᱠᱟᱱ ᱛᱟᱵᱤᱱᱟ ᱠᱟᱹᱴᱤᱡ ᱵᱤᱱ ᱞᱟᱹᱭ ᱞᱮᱠᱷᱟᱡ ᱜᱟᱱ ᱠᱚᱜ ᱜᱮ?
ᱟᱞᱤᱧ ᱱᱚᱱᱛᱮ ᱮᱸ ᱯᱚᱥᱪᱤᱢ ᱢᱮᱫᱽᱱᱤᱯᱩᱨ᱾
ᱟᱪᱪᱷᱟ
ᱦᱚᱭ
ᱜᱚᱝᱠᱮ ᱞᱟᱹᱭ ᱫᱟᱞᱤᱧ ᱟᱯᱮ ᱫᱤᱥᱚᱢ ᱥᱮᱜ ᱫᱚ ᱥᱚᱨᱦᱟᱭ ᱠᱚᱫᱚ ᱪᱮᱜ ᱞᱮᱠᱟ ᱦᱩᱭᱩᱜ? ᱛᱟᱦᱮᱱᱟ ᱠᱟᱹᱴᱤᱡ ᱞᱟᱹᱭ ᱥᱚᱫᱚᱨ ᱞᱮᱠᱷᱟᱡ ᱜᱟᱱ ᱠᱚᱜ ᱠᱮᱭᱟ?
ᱦᱮᱸ ᱟᱞᱮ ᱚᱱᱚᱛᱮ ᱫᱚ ᱥᱚᱦᱨᱟᱭ ᱫᱚ ᱦᱩᱭ ᱫᱚ ᱦᱩᱭᱩᱜ ᱡᱮ ᱢᱮᱱᱠᱷᱟᱱ ᱩᱱᱟᱹᱜ ᱨᱟᱹᱥᱠᱟᱹ ᱥᱮ ᱮᱸ ᱨᱚᱢᱚᱡ ᱛᱮᱫᱚ ᱢᱮᱱᱠᱷᱚᱱ ᱵᱟᱝ ᱦᱩᱭᱩᱜ ᱜᱮᱭᱟ᱾ ᱟᱫᱚ ᱟᱛᱳ ᱴᱚᱞᱟ ᱠᱚᱦᱚᱸ ᱟᱹᱰᱤ ᱠᱷᱟᱴᱚ ᱜᱮᱛᱟᱞᱮᱭᱟ ᱛᱚ᱾
ᱟᱪᱪᱷᱟ
ᱟᱫᱚ ᱰᱟᱹᱟᱝᱨᱤ ᱠᱚᱦᱚᱸ ᱠᱚ ᱥᱟᱸᱜᱮ ᱵᱟᱹᱱᱩᱜ ᱠᱚ ᱛᱟᱞᱮᱭᱟ᱾ ᱟᱫᱚ ᱚᱝᱠᱟᱜᱮ ᱦᱮᱸ ᱠᱟᱹᱴᱤᱡ ᱢᱟᱪᱷᱟ ᱯᱚᱨᱚᱵᱽ ᱞᱮᱠᱟ ᱥᱮ ᱟᱵᱚ ᱚᱱᱟ ᱫᱚ ᱟᱵᱚᱣᱟᱜ ᱢᱟᱨᱟᱝ ᱯᱚᱨᱚᱵᱽ ᱜᱮᱠᱚ ᱢᱮᱱ ᱜᱮᱭᱟ ᱠᱚ᱾ ᱢᱮᱱᱠᱷᱟᱱ ᱟᱞᱮ ᱟᱞᱮ ᱫᱚ ᱱᱚᱛᱮ ᱠᱟᱹᱴᱤᱡ ᱢᱟᱪᱷᱟ ᱯᱚᱨᱚᱵᱽ ᱞᱮᱠᱟ ᱜᱮᱞᱮ ᱢᱟᱱᱟᱣ ᱜᱮᱭᱟ᱾
ᱟᱪᱪᱷᱟ
ᱦᱳᱭ ᱟᱫᱚ ᱟᱯᱮ ᱥᱮᱜ ᱫᱚ?
ᱮᱸ ᱟᱞᱮ ᱥᱮᱫ ᱫᱚ ᱦᱟᱸᱜ ᱜᱚᱢᱠᱮ ᱡᱟᱦᱟᱸ ᱟᱹᱵᱤᱱ ᱦᱚᱸᱵᱤᱱ ᱟᱸᱡᱚᱢ ᱠᱟᱫᱟ ᱥᱮ ᱟᱹᱞᱤᱧ ᱦᱚᱞᱤᱧ ᱵᱟᱰᱟᱭ ᱜᱮᱭᱟ ᱡᱮ ᱢᱚᱬᱮ ᱥᱤᱧ ᱢᱚᱬᱮ ᱧᱤᱫᱟᱹ ᱡᱟᱦᱟᱸ ᱟᱵᱚ ᱥᱟᱱᱛᱟᱲ ᱦᱚᱲ ᱠᱚᱣᱟᱜ ᱫᱚ ᱞᱟᱹᱴᱩ ᱯᱚᱨᱚᱵᱽ ᱥᱮ ᱢᱟᱨᱟᱝ ᱯᱚᱨᱚᱵᱽ ᱢᱮᱱᱛᱮ ᱦᱟᱸᱜ ᱵᱚᱱ ᱪᱷᱟᱹᱴᱣ ᱴᱟᱹᱭᱟᱹᱨ ᱠᱟᱫᱟ ᱥᱮ ᱵᱟᱲᱟᱭ ᱛᱟᱦᱮᱱ ᱟᱵᱚᱱ ᱾
ᱦᱳᱭ ᱾
ᱟᱨ ᱟᱞᱮ ᱥᱮᱡ ᱫᱚ ᱦᱟᱸᱜ ᱢᱚᱬᱮ ᱥᱤᱧ ᱢᱚᱬᱮ ᱧᱤᱫᱟᱹ ᱨᱮᱫᱚ ᱦᱟᱸᱜ ᱞᱟᱦᱟ ᱛᱮᱞᱮ ᱢᱟᱱᱟᱣᱮᱫ ᱛᱟᱦᱮᱱᱟ, ᱟᱨ ᱱᱮᱛᱟᱨ ᱫᱚ ᱦᱟᱸᱜ ᱯᱩᱱ ᱢᱟᱦᱟ ᱜᱮ ᱦᱟᱸᱜ ᱞᱮ ᱢᱟᱱᱟᱣ ᱛᱟᱦᱮᱱᱟ ᱟᱨ ᱟᱹᱛᱩ ᱫᱚ ᱦᱟᱸᱜ ᱟᱞᱮᱭᱟᱜ ᱫᱚ ᱨᱟᱹᱥᱤ ᱟᱹᱛᱩ ᱠᱟᱱ ᱜᱮᱭᱟ ᱚᱱᱟ ᱛᱮ ᱦᱟᱸᱜ ᱨᱟᱹᱥᱠᱟᱹ ᱨᱚᱢᱚᱡᱽ ᱠᱚᱫᱚ ᱡᱟᱠ ᱡᱚᱢᱚᱠ ᱜᱮ ᱦᱳᱭᱳᱜ ᱛᱟᱦᱮᱱᱟ ᱾ ᱟᱨ ᱟᱸᱡᱚᱢ ᱠᱟᱫ ᱜᱮᱭᱟᱵᱤᱱ ᱦᱚᱭᱛᱳ ᱦᱟᱹᱛᱤ ᱞᱮᱠᱟᱱ ᱥᱚᱦᱨᱟᱭ
ᱦᱳᱭ ᱾ ᱦᱳᱭ ᱚᱱᱟ ᱦᱳᱭ ᱦᱳᱭ ᱦᱳᱭ ᱟᱸᱡᱚᱢ ᱠᱟᱜ ᱜᱮᱭᱟᱞᱤᱧ ᱾ ᱦᱳᱭ ᱟᱫᱚ ᱚᱱᱮ ᱚᱱᱠᱟ ᱥᱟᱸᱜᱮ ᱥᱮ ᱨᱟᱥᱤ ᱴᱚᱞᱟ ᱛᱟᱦᱮᱸ ᱞᱮᱱᱠᱷᱟᱱ ᱟᱫᱚ ᱥᱚᱦᱨᱟᱭ ᱯᱚᱨᱚᱵᱽ ᱥᱮ ᱵᱟᱝ ᱟᱨᱦᱚᱸ ᱮᱴᱟᱜ ᱟᱭᱢᱟ ᱯᱚᱨᱚᱵᱽ ᱠᱚ ᱢᱮᱱᱟᱜ ᱫᱚ ᱟᱵᱚᱣᱟᱜ ᱟᱫᱚ ᱚᱱᱟ ᱠᱚᱫᱚ ᱨᱟᱹᱥ ᱠᱟᱹ ᱛᱮᱜᱮ ᱨᱚᱢᱚᱡᱽ ᱛᱮᱜᱮ ᱯᱟᱨᱚᱢᱚᱜ-ᱟ ᱦᱮᱸ ᱥᱮ ᱾
ᱦᱳᱭ ᱜᱚᱢᱠᱮ, ᱟᱨ ᱜᱚᱢᱠᱮ ᱞᱟᱹᱭᱮᱫ ᱛᱟᱦᱮᱫ ᱟᱞᱤᱧ ᱟᱸ ᱥᱚᱨᱦᱟᱭ ᱨᱮᱫᱚ ᱟᱯᱮ ᱟᱹᱛᱩ ᱨᱮᱫᱚ ᱥᱮ ᱟᱯᱮ ᱥᱮᱱ ᱫᱚ ᱚᱸ ᱰᱟᱹᱝᱨᱤ ᱠᱷᱩᱱᱴᱟᱹᱣ ᱫᱚ ᱦᱩᱭᱩᱜ ᱛᱟᱦᱮᱱ ᱜᱮᱭᱟ ᱥᱮ ᱵᱟᱝ?
ᱦᱮᱸ ᱟᱫᱚ ᱡᱟᱦᱟᱸ ᱥᱮᱫᱟᱭ ᱫᱚ ᱟᱵᱚᱨᱮᱱ ᱫᱚ ᱰᱟᱹᱝᱨᱤ ᱠᱚ ᱥᱟᱸᱜᱮ ᱜᱮᱠᱚ ᱛᱟᱦᱮᱸ ᱠᱟᱱᱟ ᱠᱚ ᱟᱨ ᱩᱱᱠᱩ ᱟᱵᱚᱨᱮᱱ ᱠᱟᱹᱢᱤ ᱠᱚᱜᱮ ᱠᱚ ᱛᱟᱦᱮᱸ ᱠᱟᱱᱟ ᱟᱫᱚ ᱡᱟᱹᱥᱛᱤ ᱜᱮᱵᱚᱱ ᱫᱚᱦᱚ ᱠᱚ ᱛᱟᱦᱮᱸᱫ ᱾ ᱟᱫᱚ ᱚᱱᱟᱛᱮ ᱥᱮᱫᱟᱭ ᱫᱚ ᱦᱟᱸᱜ ᱮᱸ ᱵᱷᱟᱜᱮ ᱜᱮ ᱱᱟᱯᱟᱭ ᱜᱮ ᱪᱚᱨᱚᱠ ᱛᱮᱜᱮ ᱨᱟᱹᱥᱠᱟᱹ ᱛᱮᱜᱮ ᱢᱟᱱᱟᱣ ᱟᱹᱜᱩᱭ ᱦᱩᱭᱩᱜ ᱠᱟᱱ ᱛᱟᱦᱮᱸᱫ ᱢᱮᱱᱠᱷᱟᱱ ᱱᱮᱛᱟᱨ ᱫᱚ ᱰᱟᱹᱝᱨᱤ ᱠᱚᱨᱮᱱᱟᱜ ᱟᱹᱰᱤ ᱟᱡᱷᱟᱴ ᱧᱮᱞ ᱧᱟᱢᱚᱜ ᱠᱟᱱᱟ ᱾ ᱟᱫᱚ ᱚᱲᱟᱜ ᱟᱵᱚ ᱟᱹᱛᱩ ᱠᱚᱨᱮ ᱦᱚᱸ ᱵᱟᱝᱠᱚ ᱧᱮᱞ ᱧᱟᱢᱚᱜ ᱠᱟᱱᱟ ᱟᱞᱮ ᱟᱹᱛᱩ ᱠᱚᱨᱮ ᱥᱮᱫ ᱢᱟ ᱦᱟᱸᱜ ᱾ ᱟᱫᱚ ᱱᱮᱛᱟᱨ ᱫᱚ ᱚᱱᱠᱟ ᱦᱚᱸ ᱟᱸ ᱨᱟᱹᱥᱠᱟᱹ ᱥᱮ ᱨᱚᱢᱚᱡᱽ ᱛᱮ ᱞᱟᱦᱟ ᱞᱮᱠᱟ ᱥᱮᱫᱟᱭ ᱞᱮᱠᱟ ᱟᱞᱮᱭᱟᱜ ᱥᱚᱦᱚᱨᱟᱭ ᱯᱚᱨᱚᱵᱽ ᱫᱚ ᱚᱱᱠᱟ ᱵᱟᱝᱜᱮ ᱦᱩᱭᱩᱜ ᱠᱟᱱᱟ ᱾
ᱟᱪᱪᱷᱟ ᱵᱩᱡᱷᱟᱹᱣ ᱠᱮᱫᱟ ᱞᱤᱧ ᱾
ᱦᱮᱸ ᱾ ᱟᱫᱚ ᱟᱯᱮᱥᱮᱫ ᱫᱚ ᱱᱮᱛᱟᱨ ᱫᱚ ᱰᱟᱸᱝᱨᱤ ᱠᱚᱫᱚ ᱪᱮᱫᱠᱟ ᱢᱟᱱᱮ ᱡᱟᱹᱥᱛᱤ ᱜᱮ ᱢᱮᱱᱟᱜ ᱠᱚᱣᱟ ᱥᱮ ᱚᱱᱠᱟ ᱜᱮᱠᱚ ᱠᱚᱢ ᱤᱫᱤᱜ ᱠᱟᱱᱟ ᱾
ᱟᱞᱮ ᱥᱮᱫ ᱫᱚ ᱞᱤᱧ ᱞᱟᱹᱭᱟ ᱦᱟᱸᱜ ᱰᱟᱝᱨᱤ ᱠᱚᱫᱚ ᱟᱞᱮ ᱟᱹᱛᱩ ᱨᱮᱫᱚ ᱦᱟᱸᱜ ᱢᱮᱱᱟᱜ ᱠᱚᱜᱮᱭᱟ ᱦᱟᱸᱜ ᱟᱨ ᱮᱸ ᱥᱚᱲᱚᱠ ᱫᱚ ᱦᱟᱸᱜ ᱠᱚ ᱰᱷᱟᱹᱞᱟᱹᱭ ᱟᱠᱟᱫ ᱛᱟᱞᱮᱭᱟ, ᱟᱨ ᱡᱟᱦᱟᱸ ᱚᱲᱟᱜ ᱥᱩᱨ ᱥᱩᱯᱩᱨ ᱠᱚᱨᱮ ᱦᱟᱸᱜ ᱯᱷᱟᱠᱟ ᱵᱟᱲᱜᱮ ᱠᱚ ᱥᱮ ᱚᱱᱠᱟ ᱯᱷᱟᱠᱟ ᱴᱟᱺᱰᱤ ᱠᱚ, ᱟᱨ ᱥᱮ ᱚᱱᱠᱟ ᱨᱟᱪᱟ ᱞᱮᱠᱟᱱᱟᱜ ᱢᱤᱫᱴᱤᱡ ᱞᱟᱹᱴᱩ ᱡᱟᱭᱜᱟ ᱧᱚᱜ, ᱚᱱᱟ ᱠᱚᱨᱮ ᱦᱟᱸᱜ ᱜᱮᱞᱮ ᱠᱷᱩᱱᱴᱟᱹᱣ ᱵᱟᱲᱟ ᱠᱚ ᱛᱟᱦᱮᱱᱟ ᱾ ᱟᱨ ᱨᱟᱥᱛᱟ ᱢᱟᱛᱚ ᱦᱟᱸᱜ ᱠᱚ ᱰᱷᱟᱹᱞᱟᱹᱭ ᱟᱠᱟᱫ ᱛᱟᱞᱮ ᱾
ᱦᱳᱭ ᱾ ᱟᱫᱚ ᱜᱚᱢᱠᱮ ᱢᱮᱱ ᱫᱟᱞᱤᱧ ᱛᱟᱦᱚᱞᱮ ᱟᱯᱮ ᱚᱱᱛᱮ ᱫᱚ ᱥᱮ ᱚᱱᱠᱟ ᱠᱟᱹᱴᱤᱡ ᱥᱟᱹᱦᱤᱡ ᱢᱟᱴᱷ ᱥᱮ ᱰᱟᱹᱦᱤ ᱠᱚ ᱵᱟᱹᱱᱩᱜ ᱟᱹᱱᱤᱡ?
ᱚᱱᱠᱟ ᱫᱚ ᱦᱟᱸᱜ ᱟᱸ ᱢᱮᱱᱟᱜ ᱜᱮᱭᱟ ᱚᱱᱮ ᱛᱚ ᱚᱱᱟ ᱥᱩᱨ ᱥᱩᱯᱩᱨ ᱠᱚᱨᱮ ᱫᱚ ᱦᱟᱸᱜ ᱵᱟᱹᱱᱩᱜᱼᱟ ᱾ ᱵᱚᱞ ᱠᱷᱮᱞᱳᱰ ᱴᱟᱺᱰᱤ ᱜᱮ ᱢᱮᱱᱟᱜᱼᱟ ᱚᱝᱠᱟ ᱦᱟᱸᱜ ᱟᱸ ᱢᱟᱨᱟᱝ ᱠᱚᱡ ᱫᱚ ᱦᱟᱸᱜ ᱟᱨ ᱚᱲᱟᱜ ᱥᱩᱨ ᱥᱩᱯᱩᱨ ᱠᱚᱨᱮ ᱫᱚ ᱦᱟᱸᱜ ᱚᱝᱠᱟ ᱞᱟᱴᱩ
, ᱚᱸᱻ᱾
ᱵᱟᱲᱜᱮ ᱠᱚᱜᱮ ᱢᱮᱱᱟᱜᱼᱟ᱾
ᱟᱫᱚ ᱢᱮᱱᱠᱷᱟᱱ ᱧᱮᱞ ᱟᱠᱟᱜ ᱠᱚᱣᱟᱞᱤᱧ ᱛᱚ, ᱟᱞᱤᱧ ᱦᱚᱸ ᱥᱚᱦᱚᱨᱟᱭ ᱯᱚᱨᱚᱵᱽ ᱧᱮᱞ ᱠᱚᱞᱤᱧ ᱪᱟᱞᱟᱜ ᱜᱮᱭᱟ ᱮᱴᱟᱜ ᱟᱹᱛᱩ ᱠᱚᱦᱚᱸ ᱟᱞᱮ ᱟᱹᱛᱩ ᱠᱚ ᱨᱮᱦᱚᱸ ᱦᱳᱭᱳᱜ ᱜᱮᱫᱚ ᱡᱟᱦᱟᱸ ᱠᱟᱹᱴᱤᱡ ᱢᱟᱪᱷᱟ ᱯᱚᱨᱚᱵᱽ ᱠᱚ ᱟᱵᱚᱣᱟᱜ ᱥᱚᱦᱚᱨᱟᱭ ᱯᱚᱨᱚᱵᱽ᱾ ᱟᱫᱚ ᱚᱱᱟ ᱫᱚ ᱱᱟᱦᱟᱜ ᱡᱟᱹᱥᱛᱤ ᱚᱝᱠᱟ ᱢᱟᱴ ᱴᱟᱺᱰᱤ ᱠᱚᱨᱮ ᱜᱮᱠᱚ ᱠᱚᱨᱟᱣ ᱜᱮᱭᱟ ᱠᱚ,
ᱦᱩᱸ᱾
ᱟᱫᱚ ᱟᱵᱤᱱ ᱵᱤᱱ ᱢᱮᱱ ᱠᱮᱫ ᱫᱚ ᱱᱟᱦᱟᱜ ᱚᱠᱟ ᱚᱱᱛᱮ ᱢᱟᱠᱚ ᱰᱷᱟᱹᱞᱟᱹᱭ ᱠᱟᱫᱟ ᱠᱚ ᱪᱮᱛᱟ ᱟᱫᱚ, ᱚᱠᱟ ᱥᱮᱫ ᱨᱮᱠᱚ ᱛᱚᱞ ᱠᱚᱜᱮᱭᱟ ᱰᱟᱝᱨᱤ ᱠᱚᱫᱚ?
ᱦᱩᱸᱻ᱾
ᱟᱵᱚᱣᱟᱜ ᱠᱷᱩᱱᱴᱟᱹᱣ ᱥᱚᱢᱚᱭ?
ᱟᱨ ᱢᱤᱫ ᱫᱷᱟᱣ ᱠᱟᱹᱴᱤᱡ ᱞᱟᱹᱭ ᱵᱤᱱ ᱜᱚᱝᱠᱮ ᱵᱟᱹᱞᱤᱧ ᱵᱩᱡᱷᱟᱹᱣ ᱫᱟᱲᱮᱭᱟᱜ ᱛᱟᱵᱤᱱᱟ?
ᱦᱮᱸ ᱟᱹᱵᱤᱱ ᱮᱱᱟᱝᱚᱜ ᱵᱤᱱ ᱢᱮᱱ ᱠᱮᱫ ᱫᱚ ᱡᱮ ᱮᱸ ᱡᱟᱦᱟᱸ ᱥᱮᱫ ᱟᱯᱮ ᱚᱱ ᱛᱮ ᱮᱸ ᱰᱷᱟᱹᱞᱟᱹᱭ ᱠᱟᱫ ᱫᱚᱠᱚ, ᱵᱤᱱ ᱢᱮᱱ ᱠᱮᱫ ᱫᱚ᱾ ᱟᱫᱚ ᱟᱸ ᱰᱟᱝᱨᱤ ᱠᱚᱫᱚ ᱚᱠᱟ ᱠᱚᱨᱮ ᱯᱮ ᱛᱚᱞ ᱠᱚ ᱜᱮᱭᱟ ᱜᱚᱝᱠᱮ ᱚᱱᱟ ᱠᱷᱩᱱᱴᱟᱹᱣ ᱥᱚᱢᱚᱭ ᱫᱚ?
ᱴᱟᱹᱣ ᱥᱚᱢᱚᱭ ᱫᱚ ᱦᱟᱸᱜ
ᱚᱱᱟ ᱡᱟᱦᱟᱸ ᱠᱚᱨᱮ ᱠᱷᱩᱱᱴᱤ ᱞᱮ ᱵᱤᱫ ᱠᱟᱜᱼᱟ ᱚᱱᱟ ᱠᱚᱨᱮ ᱜᱮ ᱦᱟᱸᱜ ᱞᱮ ᱛᱚᱞ ᱠᱚ ᱛᱟᱦᱮᱸᱱᱟ᱾
ᱟᱪᱪᱷᱟ ᱠᱷᱩᱱᱴᱤ ᱫᱚ ᱚᱠᱟᱨᱮ ᱵᱤᱫ ᱜᱮᱭᱟ?
ᱚᱸ ᱡᱟᱦᱟᱸ ᱚᱱᱠᱟ ᱯᱷᱟᱸᱠᱟ ᱡᱟᱭᱜᱟ ᱦᱚᱭᱛᱳ ᱴᱟᱺᱰᱤ ᱦᱳᱭᱛᱳ ᱢᱮᱱᱟᱜᱼᱟ᱾ ᱥᱮ ᱚᱱᱟ ᱨᱟᱪᱟ ᱡᱟᱦᱟᱸ ᱵᱚᱱ ᱞᱟᱹᱭᱮᱫ, ᱥᱮ ᱚᱲᱟᱜ ᱥᱩᱨᱩ ᱠᱚᱨᱮ ᱚᱝᱠᱟ ᱯᱷᱟᱸ ᱠᱟ ᱡᱟᱭᱜᱟ ᱵᱟᱲᱜᱮ ᱠᱚᱨᱮ, ᱚᱱᱟ ᱠᱚᱨᱮ ᱜᱮ ᱦᱟᱸᱜ ᱠᱷᱩᱱᱴᱤ ᱵᱤᱫ ᱠᱟᱛᱮᱫ ᱮᱸ ᱠᱷᱩᱱᱴᱟᱹᱣ ᱠᱚ ᱛᱟᱦᱮᱸᱱᱟᱞᱮ᱾
ᱚᱻ ᱟᱪᱪᱷᱟ ᱟᱪᱪᱷᱟ ᱦᱮᱸ ᱦᱮᱸ᱾ ᱟᱹᱞᱤᱧ ᱦᱚᱭᱛᱚ ᱟᱵᱤᱱᱟᱜ ᱠᱟᱛᱷᱟ ᱟᱸ ᱟᱸᱡᱚᱢ ᱛᱮᱞᱤᱧ ᱮᱸ ᱵᱟᱞᱤᱧ ᱵᱩᱡᱽ ᱫᱟᱲᱮ ᱠᱟᱣᱫᱟ ᱦᱚᱭᱛᱚ᱾
ᱮᱸ ᱢᱟᱲᱟᱝ ᱛᱮᱦᱚᱸ ᱞᱟᱹᱭ ᱞᱮᱫ ᱜᱮᱭᱟ ᱵᱤᱱ ᱟᱫᱚ ᱚᱝᱠᱟ ᱫᱚ ᱦᱩᱭᱩᱜ ᱛᱟᱦᱮᱸᱱ ᱜᱮᱭᱟ, ᱮᱸ ᱢᱤᱫ ᱫᱷᱟᱣ ᱨᱮᱫᱚ ᱡᱷᱚᱛᱚ ᱦᱚᱲ ᱵᱟᱵᱚᱱ ᱵᱩᱡᱽ ᱛᱟᱦᱮᱸᱱᱟ᱾ ᱟᱹᱞᱤᱧ ᱦᱚᱸ ᱵᱟᱞᱤᱧ ᱵᱩᱡ ᱛᱟᱦᱮᱸᱱᱟ᱾ ᱡᱮ ᱟᱫᱚ ᱟᱵᱤᱱᱟᱜ ᱫᱚᱞᱤᱧ ᱞᱟᱹᱭᱟ, ᱚᱱᱟ ᱫᱚ ᱡᱷᱚᱛᱚ ᱦᱚᱲ ᱯᱚᱠᱠᱷᱮ ᱜᱮ ᱦᱩᱭᱩᱜ ᱛᱟᱦᱮᱸᱱ ᱜᱮᱭᱟ᱾
ᱦᱮᱸ᱾
ᱟᱫᱚ ᱵᱟᱝ ᱵᱩᱡᱽ ᱞᱮᱠᱷᱟᱱ ᱡᱮ ᱱᱤᱭᱟᱹ ᱜᱮ ᱞᱟᱹᱭ ᱦᱩᱭᱩᱜᱼᱟ ᱡᱮ, ᱜᱚᱝᱠᱮ ᱵᱟᱞᱤᱧ ᱞᱟᱹᱭ ᱞᱮᱫᱟ ᱠᱟᱹᱴᱤᱡ ᱟᱨ ᱢᱤᱫ ᱫᱷᱟᱣ ᱯᱩᱥ ᱴᱟᱹᱣ ᱥᱟᱺᱦᱤᱡ ᱵᱤᱱ ᱞᱟᱹᱭ ᱞᱮᱠᱷᱟᱱ, ᱵᱷᱟᱹᱜᱤ ᱠᱚᱜ ᱠᱮᱭᱟ᱾
ᱦᱳᱭ ᱦᱳᱭ ᱦᱳᱭ᱾ ᱟᱫᱚ ᱜᱚᱝᱠᱮ ᱥᱚᱦᱚᱨᱟᱭ ᱯᱚᱨᱚᱵᱽ ᱠᱚᱢᱟ ᱦᱟᱸᱜ ᱥᱮᱴᱮᱨ ᱦᱤᱡᱩᱜ ᱠᱟᱱᱟ, ᱛᱟᱦᱚᱞᱮ, ᱦᱮᱸ ᱟᱫᱚ ᱟᱯᱮ ᱚᱱᱛᱮ ᱫᱚ ᱱᱟᱦᱟᱜ ᱥᱟᱸᱜᱮ ᱜᱮ ᱱᱟᱦᱟᱸᱜ ᱟᱫᱚ ᱟᱯᱮ ᱫᱚ ᱨᱟᱹᱥᱠᱟᱹ ᱨᱚᱢᱚᱡᱽ ᱛᱮᱜᱮ ᱦᱟᱸᱜ ᱢᱟᱱᱟᱭ ᱟᱯᱮ ᱦᱮᱸᱪᱮᱻ ᱟᱫᱚ ᱦᱳᱭ ᱟᱫᱚ ᱟᱞᱮ ᱱᱚᱛᱮ ᱫᱚ ᱱᱟᱦᱟᱜ ᱚᱝᱠᱟ ᱨᱟᱹᱥᱠᱟᱹ ᱨᱚᱢᱚᱡᱽ ᱠᱚ ᱵᱟᱝ ᱦᱩᱭᱩᱜ ᱜᱮᱭᱟ ᱛᱚ, ᱟᱫᱚ ᱟᱞᱮ ᱚᱝᱠᱟᱞᱮ ᱪᱮᱥᱴᱟᱭᱟᱞᱮ ᱡᱟᱛᱮ ᱮᱸ ᱱᱤᱭᱟᱹ ᱫᱚᱢ ᱫᱚ ᱱᱟᱦᱟᱜ ᱨᱟᱹᱥᱠᱟᱹ ᱨᱚᱢᱚᱡᱽ ᱛᱮᱜᱮ ᱟᱵᱚᱣᱟᱜ ᱱᱚᱣᱟ ᱞᱟᱹᱴᱷᱩ ᱥᱮ ᱦᱟ ᱛᱤ ᱞᱮᱠᱟᱱ ᱥᱚᱦᱚᱨᱟᱭ ᱯᱚᱨᱚᱵᱽ ᱫᱚ, ᱡᱟᱛᱮᱞᱮ ᱞᱮ ᱯᱟᱨᱚᱢ ᱫᱟᱲᱮᱭᱟᱜ ᱢᱟ᱾
ᱦᱳᱭ ᱜᱚᱝᱠᱮ ᱾
ᱦᱳᱭ
ᱟᱨ ᱜᱚᱝᱠᱮᱧ ᱞᱟᱹᱭᱮᱜ ᱛᱟᱦᱮᱸᱱᱟ ᱡᱮ, ᱟᱨ ᱥᱟᱶᱨ ᱫᱚ ᱦᱟᱸᱜ ᱱᱚᱜᱼᱚᱭ ᱛᱚ ᱦᱟᱸᱜ ᱮᱸ ᱯᱚᱨᱮ ᱢᱟᱭᱱᱟ ᱜᱮ ᱦᱟᱸᱜ ᱛᱚ ᱥᱮᱴᱮᱨ ᱦᱤᱡᱩᱜ ᱠᱟᱱᱟ᱾ ᱡᱟᱦᱟᱸ ᱠᱟᱨᱟᱢ ᱯᱚᱨᱚᱵᱽ ᱢᱮᱱᱛᱮ ᱵᱚᱱ ᱟᱸ ᱵᱟᱰᱟᱭ ᱠᱟᱫ ᱦᱟᱸᱜ ᱚᱱᱟ ᱫᱚ ᱦᱟᱸᱜ ᱟᱯᱮ ᱥᱮᱡ ᱫᱚ ᱪᱮᱫ ᱞᱮᱠᱟ ᱦᱩᱭᱩᱜ ᱛᱟᱦᱮᱸᱱᱟ ᱠᱟᱹᱴᱤᱡ ᱵᱤᱱ ᱞᱟᱹᱭ ᱥᱚᱫᱚᱨ ᱞᱮᱠᱷᱟᱱ ᱟᱹᱰᱤ ᱵᱷᱟᱹᱜᱤ ᱠᱚᱜ ᱠᱮᱭᱟ?
ᱦᱮᱸ ᱜᱚᱝᱠᱮ ᱟᱹᱞᱤᱧ ᱢᱟ ᱦᱟᱸᱜ ᱟᱸ ᱠᱟᱨᱟᱢ ᱯᱚᱨᱚᱵᱽ ᱤᱫᱤᱭᱟᱛᱮᱫ ᱫᱚ ᱱᱟᱦᱟᱸᱜ ᱩᱱᱟᱹᱜ ᱴᱟᱜ ᱫᱚ ᱵᱟᱝ ᱞᱤᱧ ᱵᱟᱲᱟᱭᱟ ᱢᱟᱱᱮ ᱧᱮᱞ ᱦᱚᱸ ᱵᱟᱝᱞᱤᱧ ᱧᱮᱞ ᱠᱟᱫᱟ ᱟᱹᱞᱤᱧ ᱫᱚ ᱛᱚᱜ ᱫᱚ ᱟᱸ ᱡᱟᱹᱥᱛᱤ ᱩᱢᱮᱨ ᱦᱚᱸ ᱵᱟᱝ ᱦᱩᱭ ᱠᱟᱱ ᱛᱟᱹᱟᱞᱤᱧᱟ ᱛᱚ ᱟᱫᱚ ᱮᱸ ᱞᱟᱦᱟ ᱫᱚ ᱱᱟᱦᱟᱜ ᱠᱟᱹᱴᱤᱡ ᱨᱮᱫᱚ ᱟᱸ ᱯᱷᱟᱭᱤᱵᱷ ᱠᱷᱚᱱᱟᱜ ᱴᱩᱭᱮᱞᱵᱷ ᱫᱷᱟᱹᱵᱤᱡ ᱫᱚ ᱟᱹᱞᱤᱧ ᱫᱚ ᱵᱟᱭᱨᱮ ᱨᱮᱜᱤ ᱞᱤᱧ ᱛᱟᱦᱮᱸᱱ ᱛᱟᱦᱮᱸᱜ ᱦᱳᱥ ᱴᱮᱞ ᱨᱮ ᱟᱫᱚ ᱯᱚᱨᱚᱵᱽ ᱯᱚᱨᱮ ᱫᱚ ᱱᱟᱦᱟᱜ ᱦᱳᱥ ᱴᱮᱞ ᱠᱷᱚᱱᱟᱜ ᱫᱚ ᱩᱱᱟᱹᱜ ᱵᱟᱝᱠᱚ ᱦᱮᱡ ᱦᱚᱪᱚ ᱵᱟᱲᱟ ᱠᱟᱜ ᱞᱮᱭᱟ ᱟᱫᱚ ᱩᱱᱟᱹᱜ ᱡᱟᱹᱥ ᱛᱤ ᱫᱚ ᱵᱟᱝ ᱞᱤᱧ ᱵᱟᱲᱟᱭ ᱜᱮᱭᱟ ᱟᱫᱚ ᱢᱮᱱᱠᱷᱟᱱ ᱟᱹᱵᱤᱱ ᱢᱟ ᱦᱟᱸᱜ ᱮᱸ ᱦᱚᱭᱛᱚ ᱟᱵᱤᱱᱟᱜ ᱩᱢᱮᱨ ᱠᱚᱦᱚᱸ ᱡᱟᱹᱥᱛᱤ ᱜᱮᱭᱟ ᱱᱚᱣᱟ ᱤᱫᱤ ᱟᱛᱮᱜ ᱟᱵᱤᱱ ᱦᱚᱸ ᱟᱹᱰᱤ ᱡᱟᱹᱥᱛᱤ ᱜᱮᱵᱤᱱ ᱵᱟᱲᱟᱭ ᱜᱮ ᱠᱷᱟᱱ ᱠᱟᱹᱴᱤᱡ ᱢᱮᱱᱟᱞᱤᱧ ᱵᱤᱱ ᱥᱮ ᱥᱮ ᱟᱹᱞᱤᱧ ᱦᱚᱸᱞᱤᱧ ᱥᱤᱠᱷᱱᱟᱹᱛ ᱡᱚᱝᱼᱟ ᱟᱹᱵᱤᱱ ᱴᱷᱮᱜ ᱠᱷᱚᱱᱟᱜ᱾
ᱠᱟᱨᱟᱢ ᱯᱚᱨᱚᱵᱽ ᱫᱚ ᱦᱟᱸᱜ ᱯᱚᱨᱮ ᱢᱟᱭᱱᱟᱹ ᱦᱟᱸᱜ ᱡᱟᱦᱟᱸ ᱦᱩᱭᱩᱜ ᱛᱟᱦᱮᱱᱟ ᱡᱟᱦᱟᱸ ᱴᱚᱴᱷᱟ ᱠᱚᱨᱮ
ᱦᱚᱭ
ᱟᱸ ᱚᱱᱟ ᱫᱚ ᱦᱟᱸᱜ ᱦᱩᱭᱩᱜ ᱛᱟᱦᱮᱱᱟ ᱯᱟᱸᱪ ᱫᱤᱱ ᱫᱷᱚᱨᱮ ᱟᱨ ᱚᱱᱟ ᱫᱚ ᱦᱟᱸᱜ ᱠᱟᱨᱟᱢ ᱯᱚᱨᱚᱵᱽ ᱫᱚ ᱦᱟᱸᱜ ᱴᱮᱱ ᱠᱩᱲᱤ ᱦᱚᱯᱚᱱᱟᱜ ᱠᱟᱱ ᱠᱚᱲᱟ ᱢᱟᱱᱮ ᱠᱟᱨᱟᱢ ᱦᱟᱸᱜ ᱵᱟᱨ ᱨᱚᱠᱚᱢ ᱢᱮᱱᱟᱜᱼᱟ ᱢᱤᱫᱴᱤᱡ ᱮᱸ ᱠᱩᱲᱤ ᱠᱟᱨᱟᱢ ᱢᱤᱫᱴᱤᱡ ᱠᱚᱲᱟ ᱠᱟᱨᱟᱢ᱾ ᱠᱩᱲᱤ ᱠᱟᱨᱟᱢ ᱫᱚ ᱦᱩᱭᱩᱜ ᱠᱟᱱᱟ ᱡᱟᱦᱟᱸ ᱮᱱᱮᱡᱟ ᱠᱚ ᱟᱨ ᱠᱚᱲᱟ ᱠᱟᱨᱟᱢ ᱚᱱᱟ ᱫᱚ ᱡᱟᱦᱟᱸ ᱟᱸ ᱠᱟᱨᱟᱢ ᱫᱚᱱ ᱢᱮᱱᱛᱮ ᱵᱚᱱ ᱵᱟᱰᱟᱭ ᱠᱟᱫᱟ ᱥᱮ ᱢᱮᱱ ᱛᱟᱦᱮᱱᱟ ᱠᱚ ᱠᱚᱲᱟ ᱠᱚᱫᱚ ᱠᱚ ᱫᱚᱱ ᱛᱟᱦᱮᱱᱟ ᱟᱨ ᱠᱩᱲᱤ ᱠᱚᱫᱚ ᱠᱚ ᱮᱱᱮᱡ ᱛᱟᱦᱮᱱᱟ ᱟᱨ ᱱᱚᱣᱟ ᱟᱹᱛᱩ ᱠᱷᱚᱪ ᱦᱟᱱᱟ ᱟᱹᱛᱩ ᱠᱚ ᱪᱟᱞᱟᱜ ᱛᱟᱦᱮᱱᱟ ᱚᱱᱟ ᱟᱹᱛᱩ ᱠᱷᱚᱡ ᱟᱨᱦᱚ ᱮᱴᱟᱜ ᱟᱹᱛᱩ ᱚᱝᱠᱟ ᱠᱚ ᱪᱟᱞᱟᱜ ᱛᱟᱦᱮᱱᱟ᱾ ᱟᱨ ᱱᱚᱣᱟ ᱫᱚ ᱦᱟᱸᱜ ᱡᱚᱲ ᱫᱚ ᱵᱟᱠᱚ ᱮᱱᱮᱡ ᱛᱟᱦᱮᱱᱟ ᱱᱚᱣᱟ ᱫᱚ ᱵᱤᱡᱚᱲ ᱜᱮ ᱠᱚ ᱮᱱᱮᱡ ᱛᱟᱦᱮᱱᱟ᱾
ᱟᱪᱪᱷᱟ
ᱟᱨ ᱱᱚᱣᱟ ᱫᱚ ᱠᱟᱨᱟᱢ ᱫᱚ ᱦᱟᱸᱜ ᱮᱸ ᱯᱚᱛᱷᱚᱢ ᱫᱚ ᱦᱟᱸᱜ ᱡᱚᱠᱷᱚᱱ ᱡᱟᱦᱟᱸ ᱵᱟᱞᱻ ᱜᱤᱛᱤᱞ ᱠᱚ ᱦᱟᱸᱜ ᱜᱟᱰᱟ ᱱᱟᱭ ᱠᱷᱚᱡ ᱠᱚ ᱟᱹᱜᱩᱭ ᱛᱟᱦᱮᱱᱟ ᱟᱨ ᱡᱟᱦᱟᱸ ᱪᱟᱨᱟ ᱠᱚᱠᱚ ᱟᱸ ᱫᱟᱹᱣᱲᱟᱹ ᱨᱮᱠᱚ ᱯᱳᱝᱲᱩ ᱪᱚᱭ ᱛᱟᱦᱮᱱᱟ ᱚᱱᱟ ᱫᱚ ᱦᱟᱸᱜ ᱟᱱ ᱰᱟᱺᱜᱩᱣᱟᱹ ᱟᱵᱚᱨᱮᱱ ᱰᱟᱺᱜᱣᱟᱹ ᱢᱟᱹᱭ ᱛᱟᱠᱚ ᱜᱮ ᱦᱟᱸᱜ ᱠᱚ ᱟᱹᱜᱩᱭ ᱛᱟᱦᱮᱱᱟ, ᱟᱨ ᱚᱸᱰᱮ ᱨᱮᱦᱚᱸ ᱟᱸᱴᱤᱡ ᱩᱯᱟᱹᱥ ᱦᱩᱭᱩᱜ ᱛᱟᱵᱚᱱᱟ ᱢᱤᱫᱴᱤᱡ ᱟᱵᱚ ᱥᱟᱱᱛᱟᱲ ᱥᱚᱢᱟᱡᱽ ᱱᱟᱜ ᱫᱚ ᱟᱹᱵᱤᱱ ᱦᱚᱸ ᱥᱮ ᱵᱟᱲᱟᱭ ᱜᱮᱭᱟ ᱵᱤᱱ ᱡᱮ ᱡᱟᱦᱟᱱᱟᱜ ᱱᱤᱭᱚᱢ ᱠᱟᱹᱱᱩᱱ ᱪᱷᱟᱲᱟ ᱯᱩᱡᱟᱹ ᱠᱷᱮᱛᱨᱮ ᱛᱚ ᱦᱟᱸᱜ ᱵᱟᱝ ᱜᱟᱱᱚᱜ ᱠᱟᱱᱟ ᱥᱮ ᱮᱢᱱᱤ ᱫᱚ ᱛᱮ ᱵᱟᱝ ᱜᱟᱱᱚᱜ ᱛᱟᱵᱚᱱᱟ ᱟᱫᱚ ᱚᱱᱟ ᱠᱷᱮᱛᱨᱮ ᱦᱟᱸᱜ ᱱᱤᱭᱚᱢ ᱠᱟᱹᱱᱩᱱ ᱠᱟᱛᱮᱫ ᱜᱮ ᱟᱨ ᱡᱟᱦᱟᱸ ᱦᱟᱸᱜ ᱟᱵᱚ ᱚᱸ ᱵᱟᱨᱦᱮ ᱠᱚᱞ ᱥᱮ ᱮᱢᱟᱱ ᱮᱢᱟᱱ ᱠᱚ ᱦᱟᱸᱜ ᱫᱚ ᱦᱟᱸᱜ ᱚᱛ ᱠᱚᱨᱮ ᱫᱚ ᱵᱟᱝ ᱜᱟᱱᱚᱜ ᱛᱟᱵᱚᱱᱟ ᱪᱟᱴᱟᱱ ᱪᱟᱴᱟᱱᱤ ᱠᱚᱨᱮ ᱜᱮ ᱦᱟᱸᱜ ᱜᱟᱱᱚᱜ ᱛᱟᱵᱚᱱᱟ ᱩᱱ ᱚᱠᱛᱚ ᱫᱚ ᱦᱟᱸᱜ ᱩᱱ ᱩᱯᱟᱹᱥ ᱚᱠ ᱛᱚ ᱥᱮ ᱡᱟᱦᱟᱸ ᱛᱤᱱᱟᱹᱜ ᱫᱤᱱ ᱠᱟᱨᱟᱢ ᱥᱮᱴᱮᱨᱚᱜ ᱛᱮ ᱫᱤᱱ ᱛᱟᱦᱮᱱᱟ ᱾ ᱩᱱ ᱚᱠᱛᱚ ᱫᱚ
ᱟᱸᱻ ᱟᱪᱪᱷᱟ ᱜᱚᱢᱠᱮ ᱟᱹᱞᱤᱧ ᱞᱤᱧ ᱢᱮᱱᱮᱫ ᱛᱟᱦᱮᱸᱫ ᱦᱳᱭ ᱦᱳᱭ ᱵᱩᱡᱽ ᱠᱮᱫᱟᱞᱤᱧ, ᱢᱮᱱᱠᱷᱟᱱ ᱟᱹᱞᱤᱧᱟᱜ ᱢᱤᱫᱴᱟᱝ ᱠᱩᱠᱞᱤ ᱛᱟᱦᱮᱱᱟᱜ ᱟᱸᱻ ᱡᱮ ᱚᱱᱟ ᱠᱟᱨᱟᱢ ᱯᱚᱨᱚᱵᱽ ᱵᱚᱱ ᱢᱟᱱᱟᱭ ᱜᱮ ᱫᱚ ᱚᱱᱟ ᱢᱟ ᱡᱟᱦᱮᱨ ᱨᱮᱜᱮ ᱵᱚᱱ ᱢᱟᱱᱟᱭᱟ ᱦᱮᱸ ᱥᱮ?
ᱦᱳᱭ ᱦᱳᱭ ᱾
ᱟᱫᱚ ᱟ ᱡᱟᱦᱮᱨ ᱨᱮ ᱡᱚᱠᱷᱚᱜ ᱵᱚᱱ ᱢᱟᱱᱟᱭᱟ ᱛᱟᱦᱚᱞᱮ ᱟᱸ ᱟᱨᱦᱚᱸ ᱟᱭᱢᱟ ᱞᱮᱠᱟᱱ ᱡᱚᱠᱷᱚᱡ ᱟᱸ ᱯᱚᱨᱚᱵᱽ ᱠᱚ ᱵᱚᱱ ᱢᱟᱱᱟᱣ ᱜᱮᱭᱟ ᱛᱟᱦᱚᱞᱮ ᱩᱱ ᱥᱚᱢᱚᱭ ᱢᱟ ᱟᱸ ᱡᱮᱛᱮ ᱟᱸ ᱵᱟᱦᱟ ᱠᱚᱵᱚᱱ ᱢᱟᱱᱟᱭ ᱜᱮᱭᱟ ᱚᱸ ᱥᱮ ᱥᱤᱢ ᱵᱚᱱ ᱵᱚᱸᱜᱟ ᱠᱚᱣᱟ ᱢᱮᱱᱠᱷᱟᱱ ᱠᱟᱨᱟᱢ ᱯᱚᱨᱚᱵᱽ ᱨᱮᱫᱚ ᱚᱱᱠᱟ ᱪᱤᱞᱤ ᱠᱚᱵᱚᱱ ᱵᱚᱸᱜᱟ ᱠᱚᱜᱮᱭᱟ?
ᱟᱸᱡ ᱟᱸᱻᱟᱹᱵᱤᱱ ᱱᱟᱦᱟᱜ ᱛᱚᱻ ᱟᱰᱡᱚᱢ ᱠᱟᱫᱟ ᱵᱤᱱ ᱥᱮ ᱚᱠᱚᱭ ᱦᱟᱸᱜ ᱞᱟᱹᱭ ᱠᱟᱫ ᱵᱤᱱᱟᱭ? ᱵᱟᱞᱤᱧ ᱚᱱᱟ ᱫᱚ ᱦᱟᱸᱜ ᱟᱹᱵᱤᱱ ᱜᱮᱵᱤᱱ ᱞᱟᱹᱭ ᱥᱚᱫᱚᱨᱟ ᱟᱸ ᱠᱟᱨᱟᱢ ᱫᱚ ᱦᱟᱸᱜ ᱡᱟᱦᱮᱨ ᱨᱮᱫᱚ ᱵᱟᱝ ᱦᱩᱭᱩᱜ ᱛᱟᱦᱮᱱᱟ ᱟᱵᱚ ᱡᱟᱦᱟᱸ ᱟᱛ ᱟᱛᱩ ᱨᱮ ᱢᱤᱫᱴᱟᱝ ᱟᱠᱷᱲᱟ ᱞᱮᱠᱟ ᱛᱟᱦᱮᱱᱟ ᱥᱮ ᱡᱟᱦᱟᱸ ᱟᱛᱩ ᱢᱚᱫᱽᱫᱷᱮ ᱨᱮ ᱡᱟᱦᱟᱸ ᱛᱟᱞᱟ ᱠᱩᱞᱦᱤ ᱛᱟᱦᱮᱱᱟ ᱚᱸᱰᱮ ᱜᱮ ᱦᱟᱸᱜ ᱟᱸᱻ ᱚᱰᱳᱜ ᱟᱠᱚ ᱾